ᱦᱮᱸ ᱜᱚᱝ
ᱦᱳᱭ ᱜᱚᱢᱠᱮ ᱡᱚᱦᱟᱨ ᱜᱮ
ᱱᱟᱯᱟᱭ ᱵᱟᱲᱟ ᱜᱮᱟᱢ ᱛᱚ ᱦᱟᱜ ᱠᱷᱟᱡ?
ᱦᱮᱸ ᱜᱚᱝᱠᱮ ᱱᱟᱯᱟᱭ ᱵᱟᱲᱟ ᱜᱮ ᱟᱹᱵᱤᱱ ᱜᱮ?
ᱦᱮᱸ ᱤᱧ ᱦᱚᱸ ᱦᱟᱜᱠᱷᱟᱡ ᱱᱤᱛ ᱜᱷᱟᱹᱲᱤᱡ ᱫᱚ ᱱᱟᱯᱟᱭ ᱵᱟᱲᱟ ᱜᱮ ᱚ
ᱟᱪᱪᱷᱟ
ᱠᱟᱹᱴᱤᱡ ᱠᱷᱩᱜ ᱢᱟᱸᱫᱟ ᱧᱟᱢ ᱟᱠᱟᱫᱤᱧᱟ ᱱᱚᱜ ᱫᱟᱜ ᱠᱚ ᱡ ᱡᱚᱨᱚᱭᱮᱫᱼᱟ ᱥᱮ ᱚᱱᱟ ᱠᱷᱟᱹᱛᱤᱨ ᱛᱮ
ᱦᱮᱸ ᱜᱚᱝᱠᱮ ᱱᱚᱣᱟ ᱫᱟᱜ ᱡᱟᱹᱲᱤ ᱮᱠᱷᱚᱱ ᱵᱚᱨᱥᱟ ᱫᱤᱱ ᱛᱚ ᱞᱟᱹᱭ ᱵᱟᱝ ᱜᱟᱱᱚᱜᱼᱟ ᱛᱚ ᱚᱠᱟ ᱥᱚᱢᱚᱭ ᱚᱱᱠᱟ ᱨᱩᱣᱟᱹ ᱦᱟᱥᱩ ᱢᱟ ᱢᱮᱱᱟᱜ ᱜᱮ
ᱟᱨ ᱛᱟᱦᱚᱞᱮ ᱡᱚᱢ ᱵᱟᱲᱟ ᱠᱚᱫᱚ ᱦᱩᱭᱱᱟᱥᱮ ᱟᱹᱣᱨᱤ?
ᱦᱮᱸ ᱜᱚᱝᱠᱮ ᱱᱮᱜᱼᱮ ᱜᱮ ᱡᱚᱢ ᱵᱟᱲᱟ ᱦᱩᱭᱱᱟ
ᱟᱪᱪᱷᱟ ᱦᱮᱸ ᱟᱹᱞᱤᱧ ᱦᱚᱞᱤᱧ ᱡᱚᱢ ᱵᱟᱲᱟ ᱠᱮᱫ ᱜᱮᱭᱟ ᱪᱟ ᱱᱟᱥᱛᱟ ᱠᱚ ᱦᱩᱭᱱᱟ ᱦᱟᱜᱠᱷᱟᱡ ᱥᱮᱛᱟᱜ ᱯᱟᱭᱟᱨ ᱨᱮ ᱵᱮᱨᱮᱫ ᱠᱟᱛᱮᱫ ᱵᱤᱥᱠᱩᱴ ᱠᱚ ᱪᱟ ᱠᱚᱞᱤᱧ ᱧᱩ ᱵᱟᱲᱟ ᱠᱮᱜᱼᱟ
ᱟᱪᱪᱷᱟ ᱟᱞᱤᱧ ᱫᱚ ᱜᱚᱝᱠᱮ ᱦᱮᱸ ᱟᱹᱞᱤᱧ ᱦᱚᱸᱞᱤᱧ ᱡᱚᱢ ᱵᱟᱲᱟ ᱠᱮᱜ ᱜᱮᱭᱟ ᱞᱤᱧ
ᱦᱳᱭ ᱥᱮᱛᱟᱜ ᱨᱮ ᱫᱚ ᱪᱟ ᱱᱟᱥᱛᱟ ᱮᱠᱟᱞ ᱫᱚᱨᱠᱟᱨ ᱛᱚ ᱦᱟᱸᱜ ᱠᱷᱟᱡ
ᱦᱮᱸ ᱜᱚᱢᱠᱮ ᱪᱟ ᱵᱟᱝ ᱧᱩ ᱞᱮᱠᱷᱟᱱ ᱴᱷᱤᱠ ᱜᱮ ᱵᱟᱝ ᱵᱩᱡᱷᱟᱹᱜᱼᱟ ᱥᱟᱹᱨᱤ ᱜᱮ
ᱦᱮᱸ
ᱦᱩ ᱥᱮᱵᱟ ᱦᱩᱭ ᱠᱟᱱᱟ
ᱦᱮᱸ ᱟᱪᱷᱟ ᱜᱚᱝᱠᱮ ᱛᱮᱦᱮᱧ ᱫᱚ ᱢᱟᱱᱮ ᱠᱤᱪᱷᱩ ᱥᱟᱱᱛᱟᱞᱤ ᱡᱤᱠᱮ ᱤᱫᱤ ᱠᱟᱛᱮᱜ ᱞᱟᱝ ᱨᱚᱯᱚᱲᱟ ᱦᱮᱸᱥᱮ᱾
ᱟᱪᱷᱟ ᱟᱪᱷᱟ ᱦᱳᱭ ᱢᱟ ᱜᱚᱝᱠᱮ ᱞᱟᱹᱭ ᱛᱟᱞᱟᱝ ᱢᱮ?
ᱦᱮᱸ ᱟᱢ ᱟᱢ ᱦᱚᱸ ᱚᱱᱠᱟᱱᱟᱜ ᱠᱷᱟᱱᱡ ᱠᱚ ᱠᱩᱠᱞᱤᱧ ᱢᱮ?
ᱟᱫᱚ ᱜᱚᱢᱠᱮ ᱚᱱᱟ ᱤᱫᱤ ᱠᱟᱛᱮᱫᱚ ᱚᱱᱠᱟ ᱞᱮᱠᱟ ᱫᱚ ᱛᱚ ᱩᱱᱟᱹᱜ ᱜᱮᱭᱟᱱ ᱵᱟᱹᱱᱩᱜ ᱟᱠᱟᱫᱟ ᱡᱮ ᱡᱟᱠ ᱜᱮ ᱡᱩᱫᱤᱧ ᱵᱟᱰᱟᱭ ᱠᱷᱟᱱ ᱡᱩᱫᱤᱧ ᱵᱟᱰᱟᱭ ᱠᱷᱟᱱ ᱫᱩᱧ ᱞᱟᱹᱭᱟᱢ ᱛᱟᱞᱟᱝᱼᱟ
ᱦᱮᱸ ᱜᱚᱢᱠᱮ ᱡᱟᱦᱟᱸ ᱞᱮᱠᱟ ᱦᱮᱸ ᱡᱟᱦᱟᱸ ᱞᱮᱠᱟ ᱜᱮᱢ ᱫᱤᱥᱟᱹᱭᱟ ᱚᱱᱠᱟ ᱜᱮ ᱟᱠᱷᱟᱡ ᱞᱟᱹᱭ ᱢᱮ?
ᱦᱩᱸ ᱦᱩᱸ ᱦᱩᱸ
ᱟᱪᱷᱟ ᱜᱚᱝᱠᱮ ᱟᱵᱚ ᱢᱟᱱᱮ ᱯᱟᱹᱨᱥᱤ ᱡᱤᱛᱠᱟᱹᱨ ᱢᱟᱦᱟ ᱫᱚ ᱛᱤᱥ ᱵᱚᱱ ᱢᱟᱱᱟᱣᱟ?
ᱚ ᱟᱪᱷᱟ ᱱᱚᱣᱟ ᱫᱚ ᱦᱟᱸᱜ ᱵᱟᱭᱤᱥᱮ ᱰᱤᱥᱮᱢᱵᱚᱨ ᱜᱚᱝᱠᱮ᱾
ᱦᱳᱭ ᱵᱟᱭᱤᱥᱮ ᱰᱤᱥᱮᱢᱵᱚᱨ ᱱᱚᱣᱟ ᱫᱚ ᱦᱟᱸ ᱠᱷᱷᱟᱡ ᱵᱚᱱ ᱢᱟᱱᱟᱣᱮᱜᱼᱟ᱾ ᱟᱪᱷᱟ ᱜᱚᱝᱠᱮ ᱢᱟᱱᱮ ᱪᱮᱫ ᱠᱷᱟᱹᱛᱤᱨ ᱛᱮ ᱵᱟᱭᱤᱥᱮ ᱰᱤᱥᱮᱢᱵᱚᱨ ᱵᱚᱱ ᱢᱟᱱᱟᱣᱟ ᱠᱟᱹᱴᱤᱡ ᱱᱚᱣᱟ ᱵᱟᱨᱮᱛᱮ ᱢᱟ ᱞᱟᱹᱭ ᱛᱟᱞᱟᱝ ᱢᱮ?
ᱯᱟᱹᱨᱥᱤ ᱡᱤᱛᱠᱟᱹᱨ ᱢᱟᱱᱮ ᱠᱟᱛᱷᱟ ᱫᱚ ᱜᱚᱝ ᱚᱱᱠᱟ ᱵᱩᱡᱩᱜ ᱠᱟᱱᱟ ᱦᱚᱭᱛᱚ ᱟᱵᱚᱣᱟᱜ ᱯᱟᱹᱨᱥᱤ ᱢᱟᱱᱮ ᱥᱚᱝᱵᱤᱫᱷᱟᱱ ᱨᱮ ᱥᱮᱞᱮᱫ ᱞᱮᱱᱟ ᱥᱮᱫᱤᱱ ᱜᱮ ᱥᱮ ᱪᱮᱫᱠᱟᱠᱤ ᱚᱱᱟ ᱯᱚᱛᱚᱵ ᱠᱚ ᱤᱫᱤ ᱠᱮᱫᱮ ᱜᱮ ᱠᱤᱪᱷᱩ ᱠᱟᱛᱷᱟ ᱠᱷᱟ ᱢᱮᱱᱟᱜ ᱟᱠᱟᱫᱟ ᱦᱚᱭᱛᱚ ᱚᱱᱟ ᱠᱷᱟᱹᱛᱤᱨ ᱜᱮᱵᱚ ᱩᱱᱟᱹᱜ ᱫᱚ ᱵᱷᱟᱹᱜᱤ ᱴᱷᱤᱠ ᱫᱚ ᱵᱟᱰᱟᱭ ᱵᱟᱹᱱᱩᱜ ᱟᱠᱟᱫᱟ
ᱦᱮᱸ ᱢᱟᱱᱮ ᱟᱵᱚᱣᱟᱜ ᱥᱚᱝᱵᱤᱫᱷᱟᱱ ᱨᱮ ᱩᱱ ᱦᱤᱞᱩᱜ ᱢᱟᱱᱮ ᱥᱮᱞᱮᱫ ᱞᱮᱱᱟ ᱢᱟᱱᱮ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱨᱮ ᱠᱷᱟᱡ ᱱᱚᱣᱟ ᱯᱟᱹᱨᱥᱤ ᱡᱤᱛᱠᱟᱹᱨ ᱢᱟᱦᱟ ᱫᱚ ᱵᱚᱱ ᱢᱟᱱᱟᱣᱮᱜᱼᱟ ᱢᱟᱱᱮ ᱩᱱ ᱠᱷᱚᱱᱟᱜ ᱱᱚᱣᱟ ᱥᱚᱝ ᱥᱚᱝᱵᱤᱫᱷᱟᱱ ᱨᱮ ᱥᱮᱞᱮᱫ ᱟᱠᱟᱱᱟ
ᱟᱪᱷᱟ ᱚᱱᱟ ᱠᱷᱟᱹᱛᱤᱨ ᱜᱮ ᱱᱚᱣᱟ ᱯᱟᱹᱨᱥᱤ ᱡᱤᱛᱠᱟᱨ ᱢᱟᱦᱟ ᱫᱚᱵᱚᱱ ᱢᱟᱱᱟᱣᱟ
ᱦᱮᱸ ᱦᱮᱸ ᱮᱠᱟᱞ
ᱟᱹᱰᱤᱜ ᱱᱟᱯᱟᱭ ᱜᱚᱝᱠᱮ ᱡᱟᱭ ᱜᱮ ᱵᱟᱰᱟᱭ ᱠᱟᱱ ᱛᱟᱦᱮᱱᱟ ᱞᱤᱧ ᱵᱟᱭᱤᱥᱮ ᱰᱤᱥᱮᱢᱵᱚᱨ ᱫᱚ ᱪᱮᱫ ᱠᱷᱟᱹᱛᱤᱨ ᱱᱚᱣᱟ ᱫᱚ ᱴᱷᱤᱠ ᱵᱟᱹᱞᱤᱧ ᱵᱟᱲᱟᱭ ᱠᱟᱱᱟ ᱞᱟᱹᱭᱮᱫ ᱟᱹᱰᱤ ᱱᱟᱯᱟᱭ ᱯᱟᱭ
ᱦᱚᱭ ᱜᱚᱝᱠᱮ ᱟᱪᱪᱷᱟ ᱜᱚᱝᱠᱮ ᱱᱚᱜᱼᱚ ᱟᱵᱚ ᱡᱟᱦᱟᱸ ᱚᱞᱪᱤᱠᱤ ᱢᱮᱱᱟᱜ ᱛᱟᱵᱚᱱᱟ ᱚᱱᱟ ᱚ ᱛ ᱜ ᱝ ᱞ ᱚᱱᱟ ᱠᱚ ᱢᱟᱱᱮ ᱚ ᱠᱷᱚᱱᱟᱜ ᱯᱩᱨᱟᱹ ᱜᱟᱹᱞᱦᱟᱹ ᱴᱩᱰᱟᱹᱜ ᱢᱩᱴᱩᱰᱟᱹᱜ ᱫᱷᱟᱹᱨᱤᱡ ᱛᱮ ᱛᱤᱱᱟᱹᱜ ᱢᱟᱱᱮ ᱤᱭᱟᱹ ᱢᱮᱱᱟᱜᱼᱟ ᱞᱮᱴᱟᱨ ᱢᱮᱱᱟᱜᱼᱟ ᱱᱚᱣᱟ ᱠᱟᱹᱴᱤᱡ ᱮᱢ ᱞᱟᱹᱭ ᱫᱟᱲᱮᱭᱟᱜᱼᱟ
ᱟᱹᱰᱤ ᱱᱟᱯᱟᱭ ᱠᱩᱥᱪᱮᱱᱮᱢ ᱠᱩᱞᱤ ᱟᱠᱟᱫ ᱞᱤᱧᱟᱹ ᱜᱚᱢᱠᱮ ᱛᱚ ᱯᱟᱲᱦᱟᱣ ᱢᱟ ᱦᱟᱸᱜ ᱚᱞᱪᱤᱠᱤ ᱛᱮᱜᱮ ᱦᱩᱭ ᱠᱟᱱᱟ
ᱦᱮᱸ
ᱛᱚ ᱚᱱᱠᱟ ᱞᱮᱠᱟ ᱩᱭᱦᱟᱹᱨ ᱫᱟᱲᱮ ᱵᱟᱹᱱᱩᱜᱼᱟ ᱛᱚ ᱩᱭᱦᱟᱹᱨᱮᱜ ᱜᱮᱭᱟᱞᱤᱧ ᱪᱷᱟᱵ ᱵᱤᱥᱴᱤ ᱞᱮᱠᱟ
ᱟᱪᱪᱷᱟ ᱦᱮᱸ ᱜᱚᱢᱠᱮ ᱪᱷᱟᱵᱤᱥᱴᱤ ᱫᱚ ᱵᱟᱠᱷᱟᱡ ᱡᱚᱛᱷᱟᱛ ᱫᱚ ᱵᱟᱝ ᱠᱟᱱᱟ ᱢᱮᱱᱠᱷᱟᱱ ᱪᱷᱟᱵᱤᱥᱴᱤ ᱫᱚᱟᱸ ᱠᱷᱟᱡ ᱡᱟᱦᱟᱸ ᱤᱝᱞᱤᱥ ᱚᱱᱟ ᱞᱮᱴᱟᱨ ᱠᱟᱱᱟ ᱢᱮᱱᱠᱷᱟᱱ ᱟᱵᱚᱣᱟᱜ ᱫᱚ ᱦᱩᱭᱩᱜ ᱠᱟᱱᱟ ᱟᱵᱚᱣᱟᱜ ᱫᱚ ᱯᱮᱜᱮᱞ ᱜᱚᱴᱟᱝ ᱦᱮᱸ ᱥᱮ ᱦᱮᱸ ᱯᱮᱜᱮᱞ ᱜᱚᱴᱟᱝ ᱢᱮᱱᱟᱜᱼᱟ
ᱟᱪᱪᱷᱟ ᱛᱚᱝᱠᱮ ᱡᱩᱫᱤ ᱢᱤᱫ ᱥᱚᱢᱚᱭ ᱫᱚ ᱱᱚᱣᱟ ᱠᱚᱜᱮ ᱟᱹᱰᱤ ᱦᱟᱸᱜ ᱠᱩᱞᱤ ᱵᱟᱲᱟᱭ ᱦᱩᱭᱩᱜ ᱠᱟᱱ ᱛᱟᱦᱮᱱᱟ ᱛᱚ ᱦᱤᱲᱤᱧ ᱦᱩᱭ ᱟᱠᱟᱱᱟ
ᱦᱮᱸ ᱦᱮᱸ ᱚᱱᱠᱟ ᱫᱚ ᱦᱤᱲᱤᱧᱚᱜ ᱜᱮᱭᱟ ᱟᱪᱪᱷᱟ ᱜᱚᱝᱠᱮ ᱢᱟ ᱟᱢ ᱟᱨᱚ ᱱᱚᱝᱠᱟᱱᱟᱜ ᱠᱷᱟᱡ ᱤᱭᱟᱹ ᱠᱩᱠᱞᱤ ᱠᱚ ᱞᱟᱹᱭ ᱛᱟᱞᱟᱝ ᱢᱮ ᱤᱧ ᱵᱟᱠᱷᱟᱡ ᱛᱮᱞᱟ ᱮᱢ ᱨᱮᱱᱟᱜ ᱤᱧ ᱨᱤᱠᱟᱹᱭᱟ
ᱛᱚ ᱱᱚ ᱚᱭᱮᱢ ᱞᱟᱹᱭ ᱠᱮᱫ ᱛᱟᱞᱟᱝᱟ ᱥᱮ ᱢᱟᱱᱮ ᱢᱟᱱᱮ ᱚᱞᱪᱤᱠᱤ ᱛᱮ ᱛᱤᱱᱟᱹᱜ ᱟᱠᱷᱚ ᱛᱟᱦᱚᱞᱮ ᱟᱨ ᱤᱝᱞᱤᱥ ᱫᱚ ᱦᱟᱸᱜ ᱪᱷᱟᱵᱤᱥ ᱟᱨ ᱟᱵᱚᱨᱤᱱ ᱪᱤᱠᱤ ᱫᱚ ᱦᱟᱸᱜ ᱛᱟᱦᱚᱞᱮ ᱛᱤᱨᱤᱥᱴᱤ
ᱦᱮᱸ ᱦᱮᱸ
ᱛᱟᱦᱚᱞᱮ ᱩᱱᱠᱩ ᱵᱟᱝᱞᱟ ᱨᱮᱱ ᱡᱟᱦᱟᱸ ᱩᱱᱠᱩ ᱠᱚ ᱠᱷᱚ ᱠᱚ ᱢᱮᱱᱟᱜ ᱠᱚᱣᱟ ᱛᱟᱦᱚᱞᱮ ᱜᱚᱢᱠᱮ ᱱᱩᱠᱩᱴᱟᱜ ᱫᱚ ᱦᱟᱸᱜ ᱛᱤᱱᱟᱹᱜ ᱟᱠᱚ
ᱟᱠᱷᱟᱡ ᱟᱹᱞᱤᱧ ᱦᱚᱸ ᱜᱚᱝᱠᱮ ᱱᱚᱣᱟ ᱫᱚᱞᱤᱧ ᱦᱤᱲᱤᱧ ᱟᱠᱟᱜᱼᱟ᱾ ᱛᱤᱱᱟᱹᱜ ᱦᱟᱠᱷᱟᱡ ᱪᱚᱵᱵᱤᱥᱴᱤ ᱥᱮ ᱛᱮᱭᱤᱥᱴᱤ ᱱᱚᱜᱼᱚ ᱱᱚᱝᱠᱟ ᱠᱷᱟᱡ ᱵᱟᱹᱞᱤᱧ ᱫᱤᱥᱟᱹᱭᱮᱫᱼᱟ
ᱪᱳᱵᱵᱤᱥ ᱵᱟᱠᱷᱟᱱ ᱛᱤᱨᱤᱥᱴᱤ ᱵᱟᱝ ᱟᱹᱞᱤᱧ ᱦᱚᱸ ᱜᱚᱝᱠᱮ ᱱᱚᱣᱟ ᱫᱚ ᱦᱟᱸᱜ ᱵᱟᱹᱞᱤᱧ ᱩᱭᱦᱟᱹᱨᱮᱫ ᱠᱟᱱᱟ ᱩᱦᱟᱹᱨ ᱡᱟᱜᱮ ᱡᱩᱫᱤᱵᱱ ᱵᱟᱲᱟᱭ ᱠᱷᱟᱱ ᱥᱚᱴᱷᱤᱠ ᱵᱷᱟᱵᱛᱮ ᱟᱫᱚ ᱚᱱᱠᱟᱵᱤᱱ ᱞᱟᱹᱭ ᱠᱮᱫᱟ ᱵᱟᱞᱤᱧ ᱵᱟᱰᱟᱭᱟ ᱵᱟᱝ
ᱦᱮᱸ ᱥᱚᱴᱷᱤᱠ ᱵᱷᱟᱯ ᱛᱮ ᱫᱚ ᱠᱷᱟᱡ ᱵᱟᱲᱟᱭ ᱵᱟᱹᱱᱩᱜᱼᱟ ᱟᱪᱪᱷᱟ ᱢᱟ ᱜᱚᱢᱠᱮ ᱟᱨᱦᱚ ᱚᱱᱠᱟᱱᱟᱜ ᱠᱩᱠᱞᱤ ᱞᱟᱹᱭ ᱛᱟᱞᱟᱝ ᱢᱮ
ᱟ ᱱᱚᱝᱠᱟᱱᱟᱜ ᱠᱩᱠᱞᱤ ᱫᱚ ᱦᱩᱭᱩᱜ ᱠᱟᱱᱟ ᱜᱚᱝᱠᱮ ᱟᱵᱚᱨᱮᱱ ᱡᱟᱦᱟᱸᱭ ᱱᱩᱭ ᱜᱩᱨᱩ ᱜᱚᱢᱠᱮ ᱦᱚᱭ
ᱦᱮᱸ
ᱱᱩᱭ ᱛᱟᱦᱚᱞᱮ ᱜᱚᱝᱠᱮ ᱛᱤᱱᱟᱹᱜ ᱥᱟᱦᱤᱛ ᱨᱮ ᱚᱞᱪᱤᱠᱤᱛᱮ ᱟᱨᱠᱤ ᱚᱞ ᱞᱮᱜᱼᱟ ᱥᱮ ᱟᱜᱩᱞᱮᱜ
ᱦᱮᱸ ᱱᱚᱣᱟ ᱫᱚ ᱟᱹᱰᱤ ᱡᱚᱛᱷᱟᱛ ᱠᱟᱛᱷᱟ ᱤᱭᱟᱹ ᱠᱩᱠᱞᱤᱢ ᱫᱚᱦᱚ ᱠᱮᱫᱼᱟ ᱱᱚᱣᱟ ᱫᱚ ᱦᱟᱸᱜ ᱠᱷᱟᱡ ᱛᱮᱭᱟᱨ ᱠᱟᱜᱼ ᱟᱭ ᱩᱱᱤᱥᱥᱚ ᱯᱳᱪᱤᱥ ᱥᱟᱞ ᱨᱮ ᱠᱟᱱᱡ ᱮ ᱛᱮᱭᱟᱨ ᱟᱠᱟᱜᱼᱟ ᱱᱚᱣᱟ ᱫᱚ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱫᱚᱭ ᱛᱮᱭᱟᱨ ᱟᱠᱟᱜᱼᱟ ᱟᱸᱜ ᱠᱷᱟᱡ
ᱟᱪᱪᱷᱟ ᱟᱪᱪᱷᱟ ᱩᱱᱤᱥᱥᱚ ᱯᱳᱪᱤᱥ
ᱦᱩᱸ
ᱚ ᱟᱪᱪᱷᱟ
ᱟᱪᱪᱷᱟ ᱜᱚᱝᱠᱮ ᱟᱨᱚ ᱤᱧ ᱦᱮᱸ ᱟᱨ ᱦᱚᱸ ᱟᱠᱷᱟᱡ ᱠᱩᱠᱞᱤᱧ ᱠᱩᱞᱤᱭᱮᱫ ᱢᱮᱭᱟ ᱡᱮ ᱚᱱᱟ ᱡᱟᱦᱟᱸ ᱛᱤᱨᱞᱟᱹ ᱠᱚ ᱠᱷᱟᱱ ᱢᱮᱲᱦᱮᱫ ᱥᱟᱠᱟᱢ ᱵᱚᱱ ᱦᱚᱨᱚᱜ ᱟᱠᱚᱣᱟ ᱚᱱᱟ ᱢᱮᱲᱦᱮᱫ ᱥᱟᱠᱟᱢ ᱨᱮ ᱛᱤᱱᱟᱹᱜ ᱜᱟᱨ ᱛᱟᱦᱮᱱᱟ
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱫᱟ ᱜᱚᱢᱠᱮ ᱱᱚᱣᱟ ᱫᱚᱦᱟᱸᱜ ᱴᱷᱤᱠ ᱵᱟᱝᱞᱤᱧ ᱵᱟᱲᱟᱭᱟ ᱥᱮ ᱵᱟᱝᱞᱤᱧ ᱵᱟᱲᱟᱭᱟ ᱛᱚ ᱱᱚᱣᱟ ᱫᱚ ᱡᱩᱫᱩ ᱵᱤᱱ ᱵᱟᱲᱟᱭ ᱠᱷᱟᱱ ᱜᱮ ᱞᱟᱹᱭ ᱵᱤᱱ
ᱦᱮᱸ ᱱᱚᱣᱟ ᱫᱚ ᱦᱟᱸᱜᱠᱷᱟᱡ ᱜᱟᱨ ᱛᱟᱦᱮᱱᱟ ᱢᱟᱱᱮ ᱯᱮ ᱜᱚᱴᱟᱝ
ᱚ ᱟᱪᱪᱷᱟ ᱪᱤᱜ ᱚᱱᱟ ᱯᱮ ᱜᱚᱴᱟᱝ ᱫᱚ ᱜᱚᱝᱠᱮ ᱪᱤᱜ ᱢᱟᱱᱮ ᱜᱟᱞᱢᱟ ᱟᱢᱫᱟ ᱨᱚᱠᱚᱢ ᱜᱮ ᱛᱟᱦᱮᱸ ᱧᱮᱞ ᱵᱟᱲᱟ ᱦᱩᱭ ᱟᱠᱟᱱᱟ ᱮᱴᱟᱜ ᱪᱩᱲᱤ ᱠᱚ ᱢᱤᱫ ᱜᱚᱴᱟᱝ ᱵᱟᱨ ᱜᱚᱴᱟᱝ ᱯᱮᱭᱟ ᱜᱚᱴᱟᱝ ᱫᱚ ᱪᱮᱫᱟᱜ ᱜᱟᱨ ᱛᱟᱦᱮᱱᱟ ᱱᱚᱣᱟ ᱡᱩᱲ ᱨᱮ ᱫᱚ
ᱦᱮᱸ ᱦᱮᱸ ᱱᱚᱣᱟ ᱫᱚ ᱦᱟᱸᱜ ᱠᱷᱟᱹᱡ ᱯᱮ ᱜᱚᱴᱟᱝ ᱜᱟᱨ ᱛᱟᱦᱮᱱᱟ ᱟᱫᱚ ᱩᱱᱟᱹᱜ ᱪᱮᱫ ᱪᱮᱫ ᱜᱟᱨ ᱠᱟᱱᱟ ᱦᱟᱸᱜ ᱠᱷᱟᱡ ᱧᱩᱛᱩᱢ ᱠᱚᱫᱚ ᱦᱟᱸᱜᱠᱷᱟᱡ ᱵᱟᱰᱟᱭ ᱵᱟᱹᱱᱩᱜᱼᱟ᱾
ᱩᱸ
ᱚ ᱱᱚᱝᱠᱟ ᱟᱪᱪᱷᱟ ᱜᱚᱝᱠᱮ ᱢᱟ ᱟᱨᱚ ᱚᱱᱠᱟᱱᱟᱜ ᱠᱩᱠᱞᱤ ᱮ ᱞᱟᱹᱭ ᱛᱟᱞᱟᱝ ᱢᱮ?
ᱤᱭᱟᱹ ᱥᱟᱝᱠᱟ ᱪᱩᱲᱤ ᱱᱤᱭᱟᱹ ᱜᱤᱧ ᱞᱟᱹᱭᱮᱜ ᱠᱟᱱᱟ ᱜᱚᱝᱠᱮ ᱛᱟᱦᱞᱮ ᱦᱮᱸ᱾ ᱢᱟᱱᱮ ᱪᱮᱜ ᱠᱷᱟᱹᱛᱤᱨ ᱵᱩᱱ ᱦᱚᱨᱚᱜ ᱟᱠᱚ ᱨᱮᱭᱟ ᱱᱚᱣᱟ ᱥᱟᱝᱠᱟ ᱪᱩᱲᱤ ᱫᱚ ᱥᱟᱵ ᱠᱟᱜᱟᱢ
ᱚᱱᱟ ᱦᱚᱸ ᱠᱷᱟᱡ ᱜᱚᱝᱠᱮ ᱤᱧᱟᱜ ᱫᱚ ᱵᱟᱰᱟᱭ ᱵᱟᱱᱩᱜ ᱛᱤᱧᱟ᱾
ᱚ ᱟᱪᱪᱷᱟ ᱟᱹᱞᱤᱧ ᱦᱚᱸ ᱚᱱᱠᱟ ᱞᱮᱠᱷᱟ ᱫᱚ ᱵᱟᱝ ᱞᱤᱧ ᱵᱟᱰᱟᱭᱟ ᱡᱮ ᱰᱟᱹᱝᱜᱽᱣᱟᱹ ᱨᱮᱢᱟ ᱥᱟᱵ ᱠᱟᱢ ᱵᱟᱯᱞᱟ ᱥᱚᱢᱚᱭ ᱜᱮ ᱦᱚᱨᱚᱜ ᱟᱠᱚ ᱜᱮᱭᱟ ᱵᱚᱱ ᱩᱱ
ᱦᱮᱸ ᱚᱱᱟ ᱚᱱᱟ ᱫᱚ ᱜᱚᱝᱠᱮ ᱥᱟᱝᱠᱷᱟ ᱪᱩᱲᱤ ᱫᱚ ᱵᱟᱝ ᱢᱮᱬᱦᱮᱫ ᱥᱟᱠᱟᱢ ᱠᱚ ᱞᱟᱹᱭᱟ ᱦᱮᱸ ᱥᱮ᱾
ᱳᱻ ᱟᱪᱪᱷᱟ ᱟᱹᱞᱤᱧ ᱫᱚ ᱦᱟᱸᱜ ᱢᱟ ᱚᱱᱟ ᱴᱟᱜ ᱜᱤᱞᱤᱧ ᱵᱩᱡᱽ ᱠᱟᱫᱟ ᱛᱟᱦᱚᱞᱮ ᱢᱮᱲᱦᱮᱸᱫ ᱥᱟᱠᱟᱢ ᱥᱟ ᱥᱟᱝᱠᱷᱟ ᱡᱩᱲᱤ ᱫᱚ ᱚᱠᱟᱴᱟᱜ ᱜᱚᱝᱠᱮ ᱛᱟᱦᱮᱞᱮᱜ?
ᱥᱟᱸᱠᱷᱟ ᱪᱷᱩᱲᱤ ᱫᱚ ᱦᱟᱸᱜ ᱠᱷᱟᱡ ᱫᱚ ᱚᱱᱟ ᱫᱚ ᱚᱱᱟ ᱱᱚᱨᱢᱟᱞ ᱡᱟᱦᱟᱸ ᱯᱩᱸᱲᱟᱜ ᱟᱨᱟᱜᱟᱜ ᱵᱟᱝ ᱠᱚ ᱦᱚᱨᱚᱜᱟ᱾ ᱚᱜ ᱚᱱᱟ ᱠᱟᱱᱟ ᱚᱱᱟᱥ ᱫᱚ ᱥᱟᱝᱠᱷᱟ ᱪᱩᱲᱤ ᱠᱚ ᱞᱟᱹᱭᱟ᱾ ᱢᱮᱬᱦᱮᱫ ᱥᱟᱠᱟᱢ ᱫᱚ ᱡᱟᱦᱟᱸ ᱚᱱᱟ ᱢᱮᱬᱦᱮᱫ ᱨᱮᱱᱟᱜ ᱜᱮ ᱠᱟᱢᱟᱨ ᱠᱚ ᱵᱟᱝ ᱠᱚ ᱵᱮᱱᱟᱣ ᱜᱮᱭᱟ ᱚᱱᱟ ᱠᱷᱟᱡ ᱢᱮᱬᱦᱮᱫ ᱥᱟᱠᱟᱢ ᱠᱚ ᱞᱟᱹᱭᱮᱜ-ᱟ᱾
ᱳᱻ ᱟᱪᱪᱷᱟ ᱟᱪᱷᱟ ᱪᱷᱟ ᱟᱹᱞᱤᱧ ᱜᱮ ᱦᱟᱸᱜ ᱛᱟᱦᱚᱞᱮ ᱮᱴᱟᱜ ᱞᱤᱧ ᱵᱩᱡᱽ ᱧᱚᱜ ᱠᱟᱜ-ᱟ ᱦᱟᱸᱜ
ᱦᱮᱸ ᱟᱪᱪᱷᱟ ᱜᱚᱝᱠᱮ ᱟᱨᱚ ᱟᱞᱤᱧ ᱠᱩᱠᱞᱤ ᱞᱤᱧ ᱫᱚᱦᱚᱭᱮᱜ-ᱟ ᱡᱮ ᱦᱩᱞ ᱢᱟᱦᱟᱸ ᱫᱚ ᱛᱤᱥ ᱵᱚᱱ ᱢᱟᱱᱟᱣᱮᱜ-ᱟ?
ᱚ ᱜᱚᱝᱠᱮ ᱦᱩᱞ ᱢᱟᱦᱟᱸ ᱦᱩᱞ ᱢᱟᱦᱟᱸ ᱫᱚ ᱦᱟᱸᱜ ᱱᱚᱣᱟ ᱛᱤᱨᱤᱥᱟ ᱡᱩ ᱦᱮᱡ ᱟᱵᱚᱵᱩᱱ ᱢᱟᱱᱟᱣᱮᱜ ᱠᱟᱱᱟ᱾
ᱦᱮᱸ ᱱᱚᱣᱟ ᱫᱚ ᱛᱤᱱᱟᱹᱜ ᱥᱟᱨ ᱨᱮ ᱦᱩᱭ ᱞᱮᱱᱟ ᱦᱩᱞ ᱫᱚ ᱟᱵᱚᱣᱟᱜ ᱫᱚ?
ᱱᱚᱣᱟ ᱫᱚ ᱦᱩᱭ ᱞᱮᱱᱟ ᱛᱤᱱᱟᱹᱜ ᱜᱚᱢᱠᱮ ᱦᱟᱯᱮ ᱵᱚᱦᱚᱜ ᱨᱮ ᱜᱩᱨᱞᱟᱹᱜ ᱠᱟᱱᱟ᱾
ᱟᱪᱪᱷᱟ᱾
ᱚᱱᱟ ᱩᱱᱤᱥᱥᱚ ᱛᱤᱱᱟᱹᱜ ᱨᱮᱜᱮ ᱱᱟᱦᱟᱸᱜ ᱟᱱᱟ ᱴᱷᱤᱠ ᱵᱟᱹᱞᱤᱧ ᱫᱤᱥᱟᱹᱭᱮᱜᱼᱼ
ᱵᱟᱝ ᱱᱚᱣᱟ ᱫᱚ ᱦᱩᱭ ᱞᱮᱱᱟ ᱟᱴᱷᱨᱚᱥᱚ ᱯᱚᱧᱪᱟᱱᱱᱚ ᱥᱟᱞ ᱨᱮ᱾ ᱟᱴᱷᱨᱚᱥᱚ ᱯᱚᱧᱪᱟᱱᱱᱚ ᱥᱟᱞ ᱨᱮ ᱛᱤᱨᱤᱥᱮ ᱡᱩᱱ ᱨᱮ ᱠᱷᱟᱡ ᱦᱩᱞ ᱢᱟᱦᱟᱹ ᱫᱚ ᱦᱳᱭ ᱞᱮᱱᱟ᱾
ᱟᱴᱷᱨᱚᱥᱚ ᱯᱚᱧᱪᱟᱱᱱᱚ ᱥᱟᱞ ᱨᱮ ᱦᱩᱭ ᱞᱮᱱ ᱛᱤᱨᱤᱥᱟ ᱡᱩᱱ ᱨᱮ ᱚᱱᱟ ᱠᱷᱟᱹᱛᱤᱨ ᱛᱤᱨᱤᱥᱟ ᱡᱩᱱ ᱨᱮ ᱦᱩᱞ ᱢᱟᱦᱟᱸ ᱫᱩᱵᱩᱱ ᱢᱟᱱᱟᱣᱟ᱾
ᱦᱮᱸ ᱦᱮᱸ᱾
ᱟᱪᱪᱷᱟ ᱜᱚᱢᱠᱮ ᱟᱹᱰᱤ ᱱᱟᱯᱟᱭ᱾
ᱦᱚᱭ᱾ ᱟᱨᱚ ᱜᱚᱢᱠᱮ ᱢᱟ ᱟᱢ ᱚᱱᱠᱟᱱᱟᱜ ᱠᱩᱠᱞᱤ ᱠᱚ ᱞᱟᱹᱭ ᱛᱟᱞᱟᱝ ᱢᱮ?
ᱦᱩᱸ᱾
ᱠᱩᱠᱞᱤ ᱠᱚ ᱚᱱᱠᱟ ᱱᱟᱜ
ᱦᱚᱭ ᱜᱚᱝᱠᱮ ᱚᱱᱟ ᱜᱮ ᱠᱩᱠᱞᱤ ᱠᱟᱹᱴᱤᱡ ᱤᱧ ᱩᱭᱦᱟᱹᱨᱮᱜ ᱠᱟᱱᱟ ᱪᱮᱜ ᱤᱧ ᱞᱟᱹᱭᱟ᱾ ᱛᱚ ᱟᱢ ᱜᱮ ᱞᱟᱹᱭ ᱦᱟᱛᱟᱲ ᱛᱟᱞᱟᱝ ᱢᱮ ᱤᱧ ᱩᱭᱦᱟᱹᱨ ᱤᱫᱤᱧ ᱟᱨᱤᱧ ᱞᱟᱹᱭ ᱫᱟ ᱦᱟᱸᱜ ᱤᱧ ᱦᱚᱸ ᱢᱟ᱾
ᱦᱳᱭ ᱛᱟᱦᱚᱞᱮ ᱜᱚᱝᱠᱮ ᱟᱵᱚ ᱠᱚᱲᱟ ᱜᱤᱫᱽᱨᱟᱹ ᱫᱚ ᱥᱮᱫᱟᱭ ᱫᱚᱼᱼ ᱢᱟᱱᱮ ᱚᱠᱟ ᱞᱮᱠᱟ ᱛᱮᱵᱚᱱ ᱢᱟᱱᱮ ᱢᱟᱱᱮ ᱥᱤᱠᱷᱟᱹ ᱟᱨ ᱠᱷᱚᱫᱟ ᱫᱚ ᱢᱟᱱᱮ ᱚᱠᱚᱭ ᱚᱠᱚᱭ ᱠᱚᱣᱟᱜ ᱠᱟᱱᱟ ᱞᱟᱹᱭ ᱫᱟᱲᱮᱜ ᱟᱢ?
ᱦᱮᱸ ᱜᱚᱢᱠᱮ ᱞᱟᱹᱭ ᱫᱟᱲᱮᱜ ᱤᱧ᱾
ᱦᱮᱸ ᱛᱟᱦᱚᱞᱮ ᱢᱟ ᱞᱟᱹᱭ ᱢᱮ ᱥᱤᱠᱷᱟᱹ ᱫᱚ ᱚᱠᱚᱭ ᱠᱚᱣᱟᱜ ᱠᱟᱱᱟ?
ᱥᱤᱠᱟᱹ ᱫᱚ ᱦᱟᱸᱜ ᱜᱚᱝᱠᱮ ᱟᱵᱚ ᱠᱚᱲᱟ ᱦᱚᱯᱚᱱᱟᱜ ᱠᱟᱱᱟ ᱟᱨ ᱠᱷᱚᱫᱟ ᱫᱚ ᱦᱟᱸᱜ ᱱᱚᱣᱟ ᱛᱤᱨᱞᱟᱹ ᱦᱚᱯᱚᱱᱟᱜ ᱠᱟᱱᱟ᱾
ᱦᱮᱸ ᱦᱮᱸ ᱮᱠᱫᱚᱢ ᱱᱚᱣᱟ ᱫᱚᱼᱼ ᱡᱚᱛᱷᱟᱛ ᱠᱟᱱᱟ ᱠᱷᱟᱡ ᱟᱪᱪᱷᱟ ᱜᱚᱢᱠᱮ ᱞᱚ ᱵᱤᱨ ᱱᱤᱭᱟᱹ ᱠᱟᱹᱴ ᱴᱤᱡ ᱞᱟᱹᱭ ᱛᱟᱞᱟᱝ ᱢᱮ ᱞᱚ ᱵᱤᱨ ᱫᱚ ᱟᱵᱚ ᱥᱟᱱᱛᱟᱲ ᱥᱟᱶᱛᱟ ᱨᱮᱼᱼ ᱢᱟᱱᱮ ᱪᱮᱫ ᱠᱟᱱᱟᱜ ᱵᱤᱪᱟᱹᱨ ᱠᱟᱱᱟ ᱱᱚᱣᱟ ᱫᱚ?
ᱟᱸᱡᱚᱢ ᱵᱟᱲᱟ ᱦᱩᱭ ᱟᱠᱟᱱᱟ ᱜᱚᱝᱠᱮ ᱱᱚᱣᱟ ᱢᱟ ᱟᱵᱩᱣᱟᱜ ᱵᱤᱪᱟᱹᱨ ᱫᱚ ᱦᱚᱭᱚᱜ ᱠᱟᱱᱟ ᱚᱸᱰᱮ ᱦᱚᱭᱟᱜ ᱜᱮ ᱚᱸᱰᱮ ᱜᱮ ᱡᱚᱛᱚ ᱠᱷᱚᱡ ᱢᱩᱪᱟᱹᱫ,
ᱦᱮᱸ ᱢᱩᱪᱟᱹᱫ ᱵᱩᱞᱛᱮ ᱦᱟᱸᱜ ᱠᱷᱟᱡ ᱡᱮ ᱮᱢᱚᱱ ᱮᱸ ᱯᱟᱯᱮ ᱠᱟᱢᱤᱭ ᱠᱟᱜ-ᱟ ᱥᱮ ᱚᱱᱠᱟᱱ ᱵᱟᱹᱲᱤᱡ ᱮ ᱠᱟᱢᱤᱭ ᱠᱟᱫᱟ ᱢᱟᱱᱮ ᱚᱸᱰᱮ ᱫᱚ ᱞᱚ ᱵᱤᱨ ᱢᱟᱱᱮ ᱢᱩᱪᱟᱹᱫ ᱩᱛᱟᱹᱨ ᱨᱮᱭᱟ ᱠᱚ ᱦᱮᱸ ᱥᱮ᱾
ᱦᱩᱸ ᱦᱩᱸ ᱚᱸᱰᱮ ᱫᱚ ᱡᱟᱦᱟᱸᱱᱟᱜ ᱯᱷᱚᱭᱥᱟᱞᱟ ᱦᱩᱭᱩᱜ ᱜᱮᱭᱟ ᱚᱱᱮ ᱚᱱᱠᱟ ᱟᱸᱡᱚᱢ ᱵᱟᱲᱟ ᱦᱩᱭ ᱟᱠᱟᱱᱟ,
ᱦᱮᱸ ᱟᱫᱚ ᱱᱚᱜᱼᱚ ᱱᱚᱝᱠᱟ ᱫᱚ ᱱᱟᱠᱷᱟᱡ ᱵᱟᱝ ᱧᱮᱞ ᱟᱠᱟᱱᱟ ᱱᱤᱛ ᱫᱷᱟᱹᱨᱤᱡ ᱦᱚᱸ ᱦᱮᱸᱥᱮ,
ᱢᱟᱱᱮ ᱛᱟᱦᱞᱮ ᱜᱚᱢᱠᱮ ᱥᱟᱵ ᱠᱟᱜ ᱠᱟᱢ ᱟᱛᱳ ᱫᱤᱥᱚᱢ ᱠᱚᱨᱮ ᱡᱟᱦᱟᱱᱟᱜ ᱢᱤᱫᱴᱮᱡ, ᱢᱤᱫᱴᱮᱡ ᱦᱚᱲ ᱵᱟᱹᱲᱤᱡ ᱮ ᱠᱟᱹᱢᱤ ᱠᱮᱜᱼᱟ ᱟᱛᱳ ᱫᱤᱥᱚᱢ ᱠᱚᱨᱮ ᱜᱟᱞᱢᱟᱨᱟᱣ ᱠᱟᱛᱮᱜ ᱵᱟᱝ ᱢᱟᱱᱮ ᱵᱟᱭ ᱵᱩᱡᱽᱼᱟ, ᱪᱤᱫᱠᱟ ᱵᱷᱟᱵᱽᱛᱮ ᱚᱸᱰᱮ ᱫᱚᱠᱚ ᱤᱫᱤᱭᱟ ᱚᱱᱟᱴᱟᱜ ᱠᱟᱛᱷᱟ ᱞᱟᱹᱭᱟᱞᱤᱧ ᱵᱮᱱ ᱥᱮ,
ᱱᱚᱜᱼᱚ ᱱᱚᱝᱠᱟ ᱫᱚ ᱟᱹᱰᱤ ᱫᱷᱟᱯ ᱜᱮ ᱫᱷᱟᱯ ᱢᱮᱱᱟᱜᱼᱟ ᱠᱷᱟᱡ ᱢᱟᱱᱮ ᱪᱮᱫ ᱠᱚ ᱞᱟᱹᱭᱟ ᱟᱛᱳ ᱨᱮ ᱡᱩᱫᱤ ᱯᱷᱟᱭᱥᱟᱞᱟ ᱵᱟᱝ ᱦᱩᱭ ᱞᱮᱱᱟ ᱯᱤᱲ ᱨᱮ ᱪᱟᱞᱟᱜᱼᱟ ᱯᱤᱲ ᱯᱚᱨᱮ ᱚᱱᱱᱚ ᱤᱭᱟᱹ ᱨᱮ ᱪᱟᱞᱟᱜᱼᱟ ᱢᱟᱱᱮ ᱚᱠᱟ ᱞᱮᱠᱟ ᱦᱟᱸᱜ ᱠᱷᱟᱡ ᱢᱟᱺᱡᱷᱤ ᱯᱟᱨᱜᱟᱱᱟ ᱥᱤᱥᱴᱮᱢᱮᱴᱤᱠ ᱢᱮᱱᱟᱜᱼᱟ, ᱟᱠᱷᱟᱡ ᱩᱱᱟᱹᱜ ᱫᱚ ᱤᱧᱟᱹᱜ ᱦᱚᱸ ᱵᱟᱲᱟᱭ ᱵᱟᱹᱱᱩᱜ ᱛᱤᱧᱟᱹ ᱢᱮᱱᱠᱷᱟᱱ ᱞᱚᱼᱵᱤᱨ ᱨᱮᱫᱚ ᱟᱹᱰᱤ ᱛᱟᱭᱚᱢ ᱨᱮ ᱢᱮᱱᱟᱜᱼᱟ ᱮᱱᱠᱷᱟᱡ ᱚᱱᱟ ᱫᱚ ᱟᱹᱰᱤ ᱢᱟᱱᱮ ᱟᱹᱰᱤ ᱩᱥᱛᱟᱹᱨ ᱵᱤᱪᱟᱹᱨ ᱯᱟᱨᱚᱢ ᱠᱟᱛᱮᱜ ᱟᱠᱷᱟᱱᱡ ᱪᱟᱞᱟᱜ ᱦᱩᱭᱩᱜᱼᱟ
ᱟᱪᱪᱷᱟ ᱟᱪᱪᱷᱟ ᱟᱪᱪᱷᱟ ᱜᱚᱢᱠᱮ ᱞᱚᱼᱵᱤᱨ ᱫᱚ ᱦᱟᱸᱜ ᱟᱸᱡᱚᱢ ᱠᱟᱛᱮ ᱞᱚᱼᱵᱤᱨ ᱫᱚ ᱢᱩᱪᱟᱹᱫ ᱵᱤᱪ ᱪᱮᱫ ᱟᱠᱟᱱ ᱛᱟᱵᱚᱱᱟ ᱞᱚᱼᱵᱤᱨ ᱫᱚ ᱚᱠᱟ ᱡᱟᱭᱜᱟ ᱨᱮ ᱢᱮᱱᱟᱜᱼᱟ ᱴᱷᱤᱠ ᱵᱟᱝᱞᱤᱧ ᱩᱭᱦᱟᱹᱨᱮᱫ ᱠᱟᱱᱟ ᱵᱟᱰᱟᱭᱟᱵᱤᱱ
ᱤᱧᱦᱚᱸ ᱦᱟᱸᱜ ᱠᱷᱟᱡ ᱫᱚ ᱚᱱᱟ ᱫᱚ ᱵᱟᱹᱧ ᱞᱟᱹᱭ ᱫᱟᱲᱮᱜ ᱠᱟᱱᱟ ᱚᱠᱟᱨᱮ ᱦᱩᱭᱩᱜᱼᱟ ᱢᱮᱱᱠᱷᱟᱱ ᱚᱱᱠᱟᱱᱟᱜ ᱵᱟᱝ ᱦᱩᱭ ᱵᱟᱲᱟ ᱟᱠᱟᱱᱟ ᱛᱚ ᱡᱮ ᱞᱚ ᱞᱚᱼᱵᱤᱨ ᱞᱮᱠᱟᱱᱟᱜ ᱵᱤᱪᱟᱹᱨ ᱦᱩᱭᱩᱜᱼᱟ,
ᱟᱪᱪᱷᱟ ᱟᱪᱪᱷᱟ ᱟᱹᱞᱤᱧ ᱦᱚᱸ ᱚᱱᱠᱟ ᱚᱱᱠᱟ ᱞᱮᱠᱟ ᱫᱚ ᱵᱟᱝᱞᱤᱧ ᱵᱟᱰᱟᱭᱟ ᱦᱟᱸᱜ-
ᱦᱮᱸ
ᱦᱳᱭ
ᱛᱟᱦᱚᱞᱮ ᱜᱚᱢᱠᱮ ᱟᱨᱚ ᱢᱟ ᱚᱱᱠᱟᱱᱟᱜ ᱠᱩᱠᱞᱤ ᱞᱟᱹᱭ ᱛᱟᱞᱟᱝ ᱢᱮᱻ
ᱥᱤᱠᱷᱟᱹᱣ ᱠᱟᱛᱷᱟ ᱜᱤᱧ ᱞᱟᱹᱭᱮᱫ ᱛᱟᱞᱟᱝᱼᱟ ᱠᱟᱹᱴᱤᱡ ᱢᱟᱱᱮ ᱢᱟᱱᱮ ᱟᱯᱮ ᱫᱚ ᱪᱮᱫ ᱛᱮᱯᱮ ᱥᱤᱠᱟᱹᱜ ᱜᱮᱭᱟ᱾ ᱟᱯᱮ ᱫᱤᱥᱚᱢ ᱥᱮᱫ ᱫᱚ ᱟᱨᱠᱤ᱾
ᱟᱫᱚ ᱜᱚᱢᱠᱮ ᱱᱚᱣᱟ ᱫᱚ ᱦᱟᱸᱠᱷᱟᱡ ᱥᱮᱫᱟᱭ ᱚᱠᱛᱮ ᱠᱚ ᱥᱤᱠᱷᱟᱹ ᱞᱮᱱᱟ ᱛᱚ᱾ ᱢᱮᱱᱠᱷᱟᱱ ᱪᱮᱫ ᱛᱮᱠᱚ ᱥᱤᱠᱷᱟᱹ ᱞᱮᱱᱟ ᱩᱱᱟᱹᱜ ᱢᱟ ᱵᱟᱰᱟᱭ ᱵᱟᱹᱱᱩᱜᱼᱟ ᱱᱤᱛ ᱫᱷᱟᱹᱨᱤᱡ ᱦᱚᱸ᱾ ᱟᱫᱚ ᱱᱮᱛᱟᱨ ᱫᱚ ᱵᱟᱝ ᱠᱚ ᱥᱤᱠᱟᱹᱜ ᱵᱟᱲᱟᱜ ᱠᱟᱱᱟ ᱛᱚ᱾
ᱦᱮᱸ ᱜᱚᱢᱠᱮ ᱧᱮᱞᱚᱜ ᱠᱟᱱᱟ ᱥᱟᱹᱨᱤ ᱜᱮ ᱛᱚ᱾ ᱚᱱᱠᱟ ᱞᱮᱠᱟ ᱠᱚᱲᱟ ᱦᱚᱯᱚᱱ ᱵᱟᱝ ᱠᱚ ᱥᱤᱠᱟᱹᱜ ᱠᱟᱱᱟ᱾ ᱡᱟ ᱞᱟᱦᱟ ᱞᱟᱦᱟᱛᱮ ᱡᱟ ᱨᱟᱹᱥᱠᱟᱹ ᱛᱟᱦᱮᱸ ᱠᱟᱱᱟ ᱡᱟ ᱥᱤᱠᱷᱟᱹᱜ ᱟᱵᱚᱱ ᱢᱮᱱᱛᱮ᱾ ᱦᱮᱸ ᱡᱟᱜᱮ ᱛᱤᱨᱞᱟᱹ ᱦᱚᱯᱚᱱ ᱫᱚ ᱧᱮᱞᱚᱜ ᱠᱟᱱ ᱜᱮᱭᱟ ᱵᱟᱝ ᱢᱟ ᱠᱷᱚᱫᱟᱜ ᱠᱟᱱᱟ ᱠᱚᱲᱟ ᱦᱚᱯᱚᱱ ᱜᱮ
ᱦᱮᱸ ᱦᱮᱸ ᱮᱠ ᱮᱠᱫᱚᱢ ᱮᱠᱫᱚᱢ
ᱦᱩᱸ
ᱛᱟᱦᱚᱞᱮ ᱜᱚᱢᱠᱮ ᱵᱟᱰᱟᱭ ᱫᱚ ᱵᱟᱹᱱᱩᱜᱼᱟ, ᱟᱠᱷᱟᱡ ᱡᱮ ᱚᱱᱟ ᱥᱤᱠᱟᱹ ᱟᱨ ᱠᱷᱚᱫᱟ ᱨᱮᱱᱟᱜ ᱤᱭᱟᱹ ᱫᱚ ᱪᱮᱫ ᱠᱷᱟᱹᱛᱤᱨ ᱛᱮᱠᱚ ᱠᱷᱚᱫᱟᱜᱼᱟ, ᱱᱚᱣᱟ ᱦᱚᱸ ᱵᱟᱰᱟᱭ ᱢᱮᱱᱟᱜᱼᱟ ᱠᱤ?
ᱱᱚᱣᱟ ᱫᱚ ᱤᱧ ᱫᱚ ᱦᱟᱸᱜ ᱠᱟᱹᱴᱤᱡ ᱠᱟᱹᱴᱤᱡ ᱟᱨᱠᱤ ᱟᱸᱡᱚᱢ ᱵᱟᱲᱟ ᱦᱩᱭ ᱟᱠᱟᱱ ᱛᱟᱦᱮᱸᱱᱟ ᱵᱟᱝ ᱢᱟ ᱱᱚᱣᱟ ᱜᱮ ᱩᱯᱨᱩᱢ ᱠᱟᱱ ᱛᱟᱦᱮᱸᱱᱟ᱾ ᱟᱵᱚ ᱡᱮ ᱥᱟᱱᱛᱟᱲ ᱠᱟᱱᱟ ᱠᱚ ᱞᱚᱜᱚᱱ ᱠᱚ ᱴᱷᱟᱹᱣᱠᱟᱹ ᱵᱚᱠᱟᱱᱟ ᱢᱮᱱᱛᱮ᱾
ᱦᱮᱸ ᱜᱚᱢᱠᱮ ᱮᱠᱫᱚᱢ ᱱᱚᱣᱟ ᱦᱚᱸ ᱠᱟᱛᱷᱟ ᱦᱩᱭᱩᱜᱼᱟ᱾
ᱦᱮᱸ
ᱦᱳᱭ
ᱱᱚᱝᱠᱟ ᱜᱮᱞᱤᱧ ᱟᱸᱡᱚᱢ ᱵᱟᱲᱟ ᱟᱠᱟᱫᱼᱟ ᱦᱟᱸᱜ᱾
ᱦᱳᱭ ᱜᱚᱢᱠᱮ ᱛᱟᱦᱚᱞᱮ ᱟᱨᱚ ᱚᱱᱠᱟᱱᱟᱜ ᱢᱟᱜᱽ ᱠᱩᱠᱞᱤ ᱠᱚ ᱞᱟᱹᱭ ᱛᱟᱞᱟᱝ ᱢᱮ᱾
ᱱᱚᱝᱠᱟ ᱱᱟᱜ ᱠᱩᱠᱞᱤ ᱫᱚ ᱦᱩᱭᱩᱜ ᱠᱟᱱᱟ ᱜᱚᱢᱠᱮ᱾ ᱪᱮᱫ ᱡᱮ ᱞᱟᱹᱭ ᱛᱟᱞᱟᱝ ᱜᱚᱢᱠᱮ᱾
ᱵᱟᱢ ᱫᱤᱥᱟᱹᱭᱮᱫᱼᱟ᱾
ᱵᱟᱝ ᱜᱚᱢᱠᱮ ᱫᱤᱥᱟᱹ ᱫᱟᱲᱮ ᱵᱟᱝ ᱦᱤᱡᱩᱜ ᱠᱟᱱᱟ ᱦᱟᱸᱜ ᱚᱱᱠᱟ᱾
ᱟᱪᱪᱷᱟ ᱦᱳᱭ ᱟᱨᱚ ᱤᱧ ᱚᱱᱠᱟᱱᱟᱜ ᱤᱧ ᱠᱩᱠᱞᱤᱭᱮᱫᱼᱟ ᱦᱮᱸᱥᱮ᱾
ᱦᱳᱭ ᱢᱟ᱾
ᱢᱟᱱᱮ ᱱᱩᱠᱩ ᱥᱤᱫᱩ ᱠᱟᱹᱱᱦᱩ ᱛᱟᱠᱚᱫᱚ ᱛᱤᱱ ᱵᱚᱭᱦᱟ ᱠᱚ ᱛᱟᱦᱮᱸᱞᱮᱱᱟ?
ᱩᱱᱠᱩ ᱫᱚ ᱜᱚᱢᱠᱮᱼᱼ ᱮᱸ ᱛᱤᱱᱟᱹᱜ ᱛᱩᱨᱩᱭ ᱵᱚᱭᱦᱟ ᱥᱮ ᱛᱤᱱᱟᱹᱜ ᱵᱚᱭᱦᱟ ᱠᱚ ᱛᱟᱦᱮᱸ ᱠᱟᱱᱟ᱾
ᱦᱮᱸ ᱟᱫᱚ ᱪᱮᱫ ᱪᱮᱫ ᱠᱚ ᱧᱩᱛᱩᱢ ᱵᱟᱢ ᱞᱟᱹᱭ ᱫᱟᱲᱮᱭᱟᱜᱼᱟ?
ᱥᱤᱫᱩ, ᱠᱟᱹᱱᱩ, ᱪᱟᱸᱫᱽ, ᱵᱷᱳᱭᱨᱵᱽ, ᱯᱷᱩᱞᱳ, ᱡᱷᱟᱱᱚᱱ ᱱᱩᱜᱼᱠᱩ ᱜᱮ ᱦᱟᱸᱜᱼᱼ ᱵᱟᱰᱟᱭ ᱫᱚ ᱢᱮᱱᱟᱜ ᱠᱟᱫᱟ᱾ ᱚᱱᱟ ᱠᱷᱟᱹᱛᱤᱨ ᱜᱮ ᱛᱩᱨᱩᱭ ᱵᱚᱭᱦᱟ ᱫᱚ ᱦᱟᱸᱜ ᱞᱤᱧ ᱞᱟᱹᱭ ᱠᱟᱫᱟ᱾ ᱥᱚᱴᱷᱤᱠ ᱥᱮ ᱵᱷᱩᱞ ᱞᱤᱧ ᱞᱟᱹᱭ ᱠᱟᱸᱜ ᱦᱟᱸᱜ᱾
ᱦᱮᱸ ᱜᱚᱢᱠᱮ ᱩᱱᱠᱩ ᱜᱮ ᱠᱟᱱᱟ ᱠᱚ᱾ ᱠᱷᱟᱡᱽ ᱡᱟᱦᱟᱸ ᱛᱤᱱᱟᱹᱜ ᱵᱟᱰᱟᱭ ᱢᱮᱱᱟᱜᱼᱟ᱾ ᱥᱤᱫᱩ, ᱠᱟᱱᱦᱩ, ᱯᱷᱩᱞᱳ, ᱡᱷᱟᱱᱳ, ᱪᱟᱸᱫᱽ, ᱵᱷᱟᱭᱨᱳᱵᱷ,
ᱟᱪᱪᱷᱟ ᱟᱪᱪᱷᱟ᱾ ᱟᱫᱚ ᱜᱚᱢᱠᱮ ᱧᱮᱞᱚᱜ ᱠᱟᱱᱟ ᱦᱟᱸᱜ ᱡᱮ ᱥᱤᱫᱩ ᱠᱟᱱᱩᱣᱟᱜ ᱜᱮ ᱵᱤᱥᱮᱥ ᱠᱟᱭᱛᱮᱼᱼ